ᱦᱮᱞᱳ, ᱦᱮᱸ ᱟᱸᱡᱚᱢᱚᱜ ᱠᱟᱱᱟ ᱜᱚᱴᱟ?
ᱦᱳᱭ ᱟᱸᱡᱚᱢᱚᱜ ᱠᱟᱱᱟ᱾
ᱟᱪᱪᱷᱟ ᱟᱪᱪᱷᱟ, ᱢᱟᱥᱮ ᱟᱹᱵᱤᱱᱟᱜ ᱫᱚ ᱨᱚᱲ ᱜᱮᱞᱟᱭ ᱵᱤᱱ, ᱟᱹᱵᱤᱱᱟᱜ ᱠᱟᱹᱴᱤᱡ ᱞᱤᱧ ᱪᱮᱠ ᱞᱮᱜᱮ᱾
ᱦᱟᱱ ᱟᱸᱡᱚᱢᱚᱜ ᱠᱟᱱᱟ᱾
ᱦᱮᱸ ᱦᱮᱸ ᱴᱷᱤᱠ ᱜᱮᱭᱟ ᱟᱸᱡᱚᱢᱚᱜ ᱠᱟᱱᱟ ᱟᱸᱟᱢᱚᱜ ᱠᱟᱱᱟ, ᱟᱹᱞᱤᱧᱟᱜ᱾
ᱦᱳᱭ, ᱟᱵᱮᱱᱟᱜ ᱦᱚᱸ ᱴᱷᱤᱠ ᱜᱮ ᱟᱹᱡᱚᱢᱚᱜ ᱠᱟᱱᱟ᱾
ᱟᱪᱪᱷᱟ ᱛᱟᱦᱞᱮ ᱪᱮᱫ ᱠᱚᱵᱤᱱ ᱪᱤᱠᱟᱹ ᱵᱟᱲᱟᱭᱟ?
ᱟᱫᱚ ᱱᱤᱭᱟᱹ ᱜᱷᱟᱹᱲᱤᱡ ᱫᱚ ᱦᱟᱸᱜ ᱚᱲᱟᱜ ᱠᱚᱨᱮ ᱜᱮ, ᱚᱱᱠᱟ ᱢᱟ ᱪᱟᱥ ᱠᱟᱹᱢᱤ ᱦᱩᱭᱩᱜ ᱠᱟᱱ ᱜᱮᱭᱟ ᱟᱫᱚ ᱪᱟᱥ ᱠᱟᱹᱢᱤ ᱠᱚᱨᱮ, ᱠᱷᱮᱛ ᱠᱚ ᱥᱮᱫ ᱠᱷᱚᱱ ᱫᱚ ᱨᱩᱣᱟᱹᱲ ᱦᱮᱡ ᱦᱩᱭ ᱟᱠᱟᱱᱟ ᱱᱤᱛ ᱫᱚ ᱚᱲᱟᱜ ᱨᱮᱜᱮ ᱡᱚᱢ ᱠᱟᱛᱮ ᱡᱤᱨᱟᱹᱜ ᱦᱩᱭ ᱠᱟᱱᱟ᱾
ᱟᱪᱪᱷᱟ ᱟᱪᱪᱷᱟ, ᱠᱟᱹᱢᱤ ᱛᱟᱦᱚᱞᱮ ᱟᱹᱰᱤ ᱡᱳᱨᱥᱩᱨ ᱮᱛᱚᱦᱚᱵ ᱟᱠᱟᱱᱟ ᱥᱮ ᱪᱮᱞᱠᱟ
ᱦᱳᱭ ᱡᱩᱨᱥᱩᱨ ᱚᱱᱮ ᱦᱩᱲᱩ ᱨᱚᱦᱚᱭ ᱠᱚ ᱪᱟᱞᱟᱜ ᱠᱟᱱᱟ ᱟᱫᱚ ᱟᱵᱤᱱ ᱜᱮ ᱪᱮᱫ ᱠᱚᱵᱮᱱ ᱪᱤᱠᱟᱹ ᱵᱟᱲᱟᱭᱫᱟ?
ᱟᱹᱞᱤᱧ ᱦᱚᱸ ᱱᱚᱜ-ᱚᱭ ᱫᱩᱲᱩᱵ ᱵᱟᱲᱟ ᱟᱠᱟᱱᱟᱞᱤᱧ ᱟᱨᱠᱤ, ᱦᱟᱞᱠᱟ ᱡᱚᱢ ᱵᱟᱲᱟ ᱠᱟᱛᱮᱜ ᱦᱟᱸᱜ᱾
ᱟᱫᱚ ᱪᱟᱥ ᱠᱟᱹᱢᱤ ᱠᱚᱫᱚ ᱟᱯᱮ ᱫᱚ ᱛᱟᱦᱚᱞᱮ ᱦᱩᱭᱩᱜ ᱜᱮᱭᱟ ᱥᱮ ᱵᱟᱝ?
ᱦᱮᱸ ᱦᱩᱭᱩᱜ ᱜᱮᱭᱟ, ᱟᱞᱮ ᱥᱮᱫ ᱫᱚ ᱦᱟᱜ ᱪᱟᱥ ᱠᱟᱹᱢᱤ ᱠᱚᱫᱚ ᱢᱳᱴᱟᱢᱩᱴᱤ ᱠᱚᱱᱴᱤᱱᱤᱭᱩ ᱟᱠᱟᱱᱟ ᱦᱟᱜ ᱟᱨᱠᱤ ᱾
ᱚ ᱾ ᱟᱫᱚ ᱛᱮᱦᱤᱧ ᱜᱟᱯᱟ ᱫᱚ ᱛᱟᱦᱚᱞᱮ ᱚᱠᱟ ᱞᱮᱠ ᱠᱟ ᱟᱹᱰᱤ ᱡᱳᱨᱥᱳᱨ ᱜᱮ ᱪᱟᱞᱟᱜ ᱠᱟᱱᱟ ᱵᱟᱝ?
ᱦᱮᱸ ᱱᱚᱜ-ᱚᱭ ᱛᱚ ᱫᱟᱜ ᱠᱚ ᱩᱲᱩᱠᱜᱚᱫ ᱟᱠᱟᱱᱟ, ᱛᱚ ᱪᱟᱥ ᱫᱚ ᱟᱹᱰᱤ ᱡᱳᱨᱥᱳᱨ ᱜᱮ ᱮᱛᱚᱦᱚᱵ ᱟᱠᱟᱱᱟ ᱾ ᱪᱟᱞᱟᱜ ᱠᱟᱱ ᱜᱮᱭᱟ ᱡᱚᱛᱚ ᱜᱮ ᱢᱚᱴᱟᱢᱩᱴᱤ ᱠᱚᱢ ᱵᱮᱥᱤ ᱠᱚ ᱮᱛᱚᱦᱚᱵ ᱜᱚᱫ ᱟᱠᱟᱜ-ᱟ ᱾
ᱚ ᱾ ᱟᱫᱚ ᱫᱟᱜ ᱦᱚᱸ ᱵᱷᱟᱜᱤ ᱜᱮ ᱫᱟᱜ ᱡᱟᱲᱤᱭᱮᱜ-ᱟ ᱛᱚ ᱛᱮᱦᱮᱧ ᱜᱟᱯᱟ ᱫᱚ ᱾
ᱦᱩᱸ ᱦᱩᱸ, ᱢᱚᱴᱟ ᱢᱩᱴᱤ ᱪᱟᱥ ᱜᱟᱱᱚᱜ ᱦᱟᱛᱟᱲ ᱞᱮᱠᱟ ᱦᱟᱸᱜ ᱫᱚᱭ ᱫᱟᱜ ᱟᱠᱟᱫ ᱜᱮᱭᱟ ᱾ ᱟᱫᱚ ᱯᱚᱨᱮ ᱛᱮ ᱪᱮᱫ ᱪᱤᱠᱟᱹᱜ-ᱟ ᱚᱱᱟ ᱫᱚ ᱦᱟᱸᱜ ᱵᱟᱵᱚᱱ ᱞᱟᱹᱭ ᱫᱟᱲᱮᱭᱟᱜ ᱠᱟᱱᱟ ᱾
ᱦᱳᱭ ᱦᱳᱭ ᱟᱨ ᱱᱮᱛᱟᱨ ᱢᱟ ᱧᱮᱞᱚᱜ ᱠᱟᱱ ᱜᱮᱭᱟ ᱱᱚᱜ-ᱚᱭ ᱡᱟᱦᱟᱸ ᱞᱮᱠᱟ ᱱᱮᱥ ᱡᱮ ᱱᱚᱸᱜ-ᱚᱭ ᱱᱮᱥ ᱛᱚ ᱟᱥᱟᱲ ᱵᱚᱸᱜᱟ ᱡᱟᱦᱟᱸ ᱞᱮᱠᱟ ᱫᱟᱜ ᱨᱮᱱᱟᱜ ᱠᱟᱛᱷᱟ ᱚᱱᱠᱟ ᱢᱚᱛᱚ ᱵᱟᱭ ᱫᱟᱜ ᱞᱮᱫᱟ ᱾
ᱦᱳᱭ ᱦᱳᱭ ᱾
ᱟᱫᱚ ᱚᱱᱟ ᱞᱮᱠᱟᱛᱮ ᱡᱟᱦᱟᱸ ᱟᱵᱚ ᱡᱟᱦᱟᱸ ᱯᱟᱹᱦᱤᱞ ᱠᱷᱚᱡ ᱡᱟᱦᱟᱸ ᱢᱤᱫᱴᱮᱱ ᱡᱟᱦᱟᱸ ᱧᱩᱛᱩᱢᱟᱱ ᱚᱱᱮ ᱡᱟᱦᱟᱸ ᱚᱱᱚᱲᱦᱮᱸ ᱠᱚᱵᱚᱱ ᱯᱟᱲᱦᱟᱣ ᱟᱹᱜᱩ ᱟᱠᱟᱫᱟ ᱡᱮ ᱟᱥᱟᱲ ᱥᱟᱱ ᱡᱟᱹᱯᱩᱫ ᱫᱤᱱ ᱟᱫᱚ ᱚᱱᱟ ᱠᱚᱫᱚ ᱦᱟᱸᱜ ᱚᱱᱮ ᱚᱱᱠᱟ ᱞᱮᱠᱟ ᱫᱚ ᱟᱥᱟᱲ ᱵᱚᱸᱜᱟ ᱨᱮᱫᱚ ᱵᱟᱭ ᱡᱟᱹᱯᱩᱫᱮᱜ-ᱟ ᱦᱮᱸ ᱥᱮ ᱵᱟᱝ ᱾
ᱦᱩᱸ ᱦᱩᱸ ᱮᱠᱫᱚᱢ ᱮᱠᱫᱚᱢ ᱥᱟᱹᱨᱤ ᱠᱟᱛᱷᱟ ᱮᱠᱫᱚᱢ ᱾
ᱦᱳᱭ ᱾
ᱦᱩᱸ ᱾
ᱟᱫᱚ ᱛᱟᱦᱚᱞᱮ ᱟᱯᱮ ᱫᱚ ᱦᱮᱸ ᱢᱟ
ᱦᱟᱸ ᱞᱟᱹᱭ ᱵᱤᱱ ᱾
ᱦᱚᱸ ᱞᱟᱹᱭ ᱮᱫᱟᱞᱤᱧ ᱡᱮ ᱱᱚᱝᱠᱟ ᱟᱯᱮᱥᱮᱫ ᱫᱚ ᱛᱟᱦᱚᱞᱮ ᱱᱚᱝᱠᱟ ᱥᱮᱨᱢᱟ ᱨᱮ ᱛᱤᱱ ᱫᱷᱟᱣ ᱠᱚ ᱪᱟᱥ ᱵᱟᱲᱟᱭ ᱜᱮᱭᱟ?
ᱪᱟᱥ ᱵᱚᱞᱛᱮ ᱱᱚᱝᱠᱟ ᱵᱟᱨ ᱫᱷᱟᱣ ᱪᱟᱥ ᱵᱟᱲᱟ ᱦᱩᱭᱩᱜ ᱜᱮᱭᱟ ᱟᱨᱠᱤ ᱾ ᱛᱚ ᱜᱚᱴ ᱟ ᱫᱚ ᱵᱟᱨ ᱫᱷᱟᱣ ᱫᱚ ᱢᱤᱫ ᱫᱷᱟ ᱟᱥᱟᱲ ᱵᱚᱸᱜᱟ ᱫᱚ ᱜᱚᱴᱟ ᱜᱮ ᱪᱟᱥ ᱦᱩᱭᱩᱜ-ᱟ, ᱰᱟᱦᱤ ᱰᱩᱝᱨᱤ ᱜᱚᱴᱟ ᱜᱮᱠᱚ ᱪᱟᱥ ᱜᱮᱭᱟ ᱾ ᱟᱨ ᱱᱚᱝᱠᱟ ᱥᱤᱛᱩᱝ ᱫᱤᱱ ᱢᱤᱫ ᱫᱷᱟᱣ ᱪᱟᱥ ᱦᱩᱭᱩᱜ-ᱟ ᱾ ᱚᱱᱟ ᱥᱤᱛᱩᱝ ᱫᱤᱱ ᱨᱮᱫᱚ ᱚᱱᱠᱟ ᱜᱚᱴᱟ ᱫᱚ ᱪᱟᱥ ᱫᱚ ᱵᱟᱝ ᱦᱳᱭᱳᱜ-ᱟ, ᱠᱤᱱᱛᱩ ᱪᱟᱥ ᱦᱳᱭᱳᱜ-ᱟ ᱟᱨᱠᱤ ᱠᱷᱩᱵ ᱜᱷᱩ ᱴᱩ ᱠᱚᱫᱚ ᱵᱟᱝ ᱦᱩᱭᱩᱜ ᱜᱮᱭᱟ ᱾ ᱡᱟᱦᱟᱸ ᱱᱚᱝᱠᱟ ᱤᱭᱟᱹ ᱫᱷᱟᱨᱟ ᱧᱚᱜ, ᱵᱷᱤᱛᱤᱨ ᱵᱷᱤᱛᱤᱨ ᱵᱟᱹᱫᱽ ᱠᱚ ᱟᱨᱠᱤ ᱾
ᱦᱳᱭ ᱦᱳᱭ ᱾
ᱦᱳᱭ ᱦᱳᱭ ᱾ ᱟᱫᱚ ᱞᱟᱹᱭᱮᱫ ᱛᱟᱦᱮᱞᱤᱧ ᱟᱯᱮ ᱫᱚ ᱜᱚᱢᱠᱮ ᱫᱤᱥᱚᱢ ᱠᱚᱫᱚ ᱚᱠᱟᱥᱮᱫ ᱦᱟᱸᱜ?
ᱟᱫᱚ ᱫᱤᱥᱚᱢ ᱠᱚᱫᱚ ᱟᱞᱮ ᱫᱚ ᱱᱚᱣᱟ ᱱᱚᱣᱟ ᱛᱚ ᱟᱞᱮ ᱫᱚ ᱱᱚᱣᱟ ᱤᱭᱟᱹ ᱟᱵᱚᱣᱟᱜ ᱡᱟᱦᱟ ᱥᱟᱱᱛᱟᱲᱟᱜ ᱠᱟᱛᱷᱟ ᱞᱮᱠᱟᱛᱮ ᱡᱩᱫᱤ ᱞᱟᱹᱭ ᱦᱩᱭᱩᱜ ᱠᱷᱟᱱ ᱫᱚ ᱢᱟᱱᱮ ᱚᱱᱟ ᱫᱚ ᱤᱭᱟᱹ ᱟᱞᱮ ᱫᱚ ᱱᱚᱣᱟ ᱫᱚ ᱤᱭᱟᱹ ᱥᱟᱛ ᱫᱤᱥᱚᱢ ᱾
ᱚᱠᱟ ᱫᱤᱥᱚᱢᱚᱢ ᱦᱟᱸᱜ?
ᱥᱟᱛ ᱫᱤᱥᱚᱢ ᱚᱱᱮ ᱱᱚᱝᱠᱟᱱᱟᱜ ᱤᱭᱟᱹ ᱠᱚ ᱟᱸᱡᱚᱢ ᱟᱠᱟᱫᱟ ᱥᱟᱛ ᱫᱤᱥᱚᱢ, ᱥᱤᱠᱟᱹᱨ ᱫᱤᱥᱚᱢ, ᱛᱩᱢ ᱫᱤᱥᱚᱢ ᱾
ᱦᱚᱸ ᱦᱚᱸ ᱥᱤᱠᱟᱹᱨ ᱫᱤᱥᱚᱢ ᱤᱧ ᱟᱸᱡᱚᱢ ᱟᱠᱟᱫ-ᱟ, ᱥᱟᱫ ᱫᱤᱥᱚᱢ ᱟᱸᱡᱚᱢ ᱫᱤᱱᱤᱧ ᱟᱸᱡᱚᱢ ᱟᱠᱟᱫ-ᱟ ᱟᱫᱚ ᱩᱱᱟᱹᱜ ᱫᱚ ᱦᱟᱸᱜ ᱱᱚᱣᱟ ᱠᱚᱨᱮᱱᱟᱜ ᱰᱤᱴᱮᱞ ᱫᱚ ᱵᱟᱹᱞᱤᱧ ᱵᱟᱲᱟᱭᱟ ᱟᱨᱠᱤ ᱾
ᱟᱪᱪᱷᱟ ᱟᱪᱪᱷᱟ, ᱟᱫᱚ ᱱᱚᱣᱟ ᱫᱚ ᱟᱞᱮ ᱫᱚ ᱟᱨᱠᱤ ᱵᱮᱝᱜᱚᱞ ᱟᱨᱠᱤ ᱵᱮᱝᱜᱚᱞ ᱯᱚᱱᱚᱛ ᱠᱷᱚᱱ ᱾
ᱟᱪ-ᱪᱷᱟ ᱟᱪᱪᱷᱟ ᱵᱮᱝᱜᱚᱞ ᱯᱚᱱᱚᱛ ᱨᱮᱱᱟᱜ ᱵᱟ ᱛᱚ
ᱦᱳᱭ᱾
ᱛᱟᱦᱞᱮ ᱟᱯᱮ ᱚᱱᱛᱮ ᱫᱚ ᱪᱮᱜ ᱞᱮᱠᱟ ᱪᱟᱥᱵᱟᱥ ᱠᱚ ᱢᱟᱱᱮ ᱛᱤᱱ ᱫᱷᱟᱣ ᱦᱩᱭᱩᱜ ᱜᱮᱭᱟ?
ᱟᱞᱮ ᱱᱚᱛᱮ ᱫᱚ ᱪᱟᱥᱵᱟᱥ ᱫᱚ ᱮᱸ ᱡᱟᱦᱟ ᱮᱠᱫᱚᱢ ᱡᱩᱫᱤᱧ ᱞᱟᱹᱭᱟ ᱟᱞᱮ ᱟᱛᱩ ᱥᱮᱡ ᱥᱮ ᱟᱞᱮ ᱥᱩᱨ ᱥᱩᱯᱩᱨ ᱠᱚᱨᱮ ᱫᱚ ᱱᱚ ᱠᱟ ᱢᱤᱜ ᱫᱷᱟᱣ ᱜᱮ ᱱᱚᱣᱟ ᱟᱥᱟᱲ ᱵᱚᱸᱜᱟ ᱥᱮ ᱟᱥᱟᱲ ᱥᱟᱱ ᱵᱚᱸᱜᱟ ᱱᱚᱣᱟ ᱡᱮ ᱢᱮᱱᱫᱚ ᱱᱚᱣᱟ ᱵᱚᱨᱥᱟ ᱨᱮ ᱢᱤᱜ ᱫᱷᱟᱣ ᱜᱮ ᱪᱟᱥ ᱫᱚ ᱦᱳᱭᱳᱜ ᱜᱮ ᱭᱟ ᱟᱫᱚ ᱤᱱᱟ ᱵᱮᱜᱚ ᱚᱱᱟ ᱵᱮᱜᱚᱨ ᱫᱚ ᱟᱫᱚ ᱵᱟᱝ ᱦᱩᱭᱩᱜ ᱜᱮᱭᱟ ᱦᱩᱲᱩ ᱫᱚ᱾
ᱦᱩᱸ ᱦᱩᱸ ᱦᱩᱸ᱾
ᱟᱫᱚ ᱱᱚᱛᱮ ᱟᱞᱮᱥᱮᱡ ᱢᱟ ᱱᱚᱠᱟ ᱫᱟᱜ ᱠᱚᱨᱮᱱᱟᱜ ᱢᱟ ᱚᱱᱠᱟ ᱥᱮᱨᱚᱠᱚᱢ ᱵᱮᱵᱚᱥᱛᱟ ᱠᱚ ᱵᱟᱹᱱᱩᱜ ᱠᱟᱫᱟ ᱟᱨ ᱠᱟ ᱠᱮᱱᱮᱞ ᱠᱩ ᱥᱮ ᱱᱚᱠᱟ ᱡᱟᱸᱦᱟᱱᱟᱜ ᱟᱨᱚ ᱮᱴᱟᱜ ᱡᱟᱸᱦᱟ ᱱᱚᱝᱠᱟᱱᱟᱜ ᱵᱟᱱᱩᱜ ᱠᱟᱫᱟ᱾
ᱟᱪ-ᱪᱷᱟ ᱟᱪᱷᱟ᱾
ᱟᱫᱚ᱾ ᱜᱚᱢᱠᱮ ᱛᱟᱦᱞᱮ ᱟᱯᱮ ᱫᱚ ᱱᱚᱣᱟ ᱟᱯᱮ ᱦᱚᱸ ᱟᱢᱦᱚ ᱱᱚᱣᱟ ᱢᱟᱱᱮ ᱮᱸ ᱱᱚᱣᱟ ᱵᱮᱝᱜᱚᱞ ᱠᱷᱚᱱ ᱜᱮ ᱥᱮ ᱮᱴᱟᱜ ᱡᱟᱸᱦᱟᱱ ᱯᱚᱱᱚᱛ ᱠᱷᱚᱱ?
ᱦᱮᱸ ᱟᱞᱤᱧ ᱦᱚᱸ ᱵᱮᱝᱜᱚᱞ ᱫᱚ ᱵᱮᱝᱜᱚᱞ ᱠᱷᱚᱱᱜᱮ ᱠᱤᱱᱛᱩ ᱱᱚᱣᱟ ᱪᱮᱜ ᱠᱚ ᱞᱟᱹᱭᱟ ᱱᱚᱣᱟ ᱩᱲᱤᱥᱥᱟ ᱫᱷᱟᱨᱮ ᱚᱱᱛᱮ ᱯᱟᱦᱴᱟ ᱠᱷᱚᱱᱟᱜ ᱟᱨᱠᱤ ᱾
ᱦᱚᱸ᱾
ᱦᱚᱭ ᱦᱳᱭ᱾ ᱫᱚ ᱟᱯᱮ ᱚᱱᱛᱮ ᱫᱚ ᱛᱟᱦᱞᱮ ᱱᱚᱣᱟ ᱢᱤᱫ ᱫᱷᱟᱣ ᱜᱮᱠᱚ ᱪᱟᱥᱟ ᱟᱨ ᱵᱟᱠᱤ ᱫᱤᱱ ᱫᱚ ᱛᱟᱦᱞᱮ ᱜᱚᱴᱟ ᱯᱩᱲᱤᱭᱟᱹ ᱜᱮ ᱛᱟᱦᱮᱱᱟ ᱥᱮ ᱪᱮᱫ?
ᱦᱳᱭ ᱜᱚᱴᱟ ᱯᱩᱲᱭᱟᱹ ᱜᱮ ᱛᱟᱦᱮᱱᱟ ᱟᱨ ᱡᱟᱸᱦᱟᱭ ᱠᱚᱣᱟᱜ ᱢᱟᱱᱮ ᱚᱱᱠᱟ ᱡᱩᱫᱤ ᱯᱩᱠᱷᱨᱤ ᱞᱟᱛᱟᱨ ᱠᱚᱨᱮ ᱥᱮ ᱯᱩᱠᱷᱨᱤ ᱫᱷᱟᱨᱮ ᱠᱚᱨᱮ ᱚᱱᱠᱟ ᱡᱩᱫᱤ ᱡᱟᱸᱦᱟᱭᱟᱜ ᱠᱷᱮᱛ ᱠᱚ ᱢᱮᱱᱟᱜ ᱠᱷᱟᱱ ᱩᱱᱠᱩ ᱫᱚ ᱱᱚᱣᱟ ᱛᱩᱲᱤ ᱠᱩ, ᱜᱩᱦᱩᱢ ᱠᱩ, ᱥᱟᱶᱛᱮ ᱱᱚᱣᱟ ᱠᱷᱚᱥᱞᱟ ᱠᱩ ᱚᱱᱟ ᱠᱩᱠᱩ ᱮᱨ ᱜᱮᱭᱟ᱾
ᱦᱩᱸ ᱦᱩᱸ ᱦᱩᱸ ᱦᱩᱸ᱾
ᱦᱳᱭ᱾ ᱟᱫᱚ ᱵᱟᱝᱠᱷᱟᱱ ᱱᱚᱝᱠᱟ ᱫᱚ ᱮᱢᱱᱤ ᱫᱚ ᱱᱚᱝᱠᱟ ᱡᱟᱦᱟ ᱞᱮᱠᱟ ᱯᱩᱲᱭᱟᱹᱢ ᱞᱟᱹᱭ ᱫᱟ ᱚᱱᱠᱟ ᱜᱮ ᱛᱟᱦᱮᱱᱟ ᱟᱨᱠᱤ᱾
ᱦᱩᱸ ᱦᱩᱸ ᱦᱩᱸ᱾
ᱟᱫᱚ ᱜᱚᱝᱠᱮ ᱛᱟᱦᱞᱮ ᱟᱯᱮ ᱥᱮᱡ ᱫᱚ ᱛᱟᱦᱞᱮ ᱟᱨ ᱱᱚᱣᱟ ᱦᱩᱲᱩ ᱠᱩ ᱵᱮᱜᱚᱨ ᱦᱚᱸ ᱟᱫᱚ ᱪᱮᱜ ᱱᱚᱝᱠᱟ ᱚᱱᱮ ᱤᱭᱟᱹ ᱡᱚᱱᱲᱨᱟ ᱠᱩᱠᱩ ᱨᱚᱦᱚᱭ ᱜᱮᱭᱟ ᱥ ᱮ ᱪᱮᱜ ᱞᱮᱠᱟ?
ᱵᱟᱝ-ᱟ ᱜᱚᱢᱠᱮ ᱟᱞᱮ ᱥᱮᱫ ᱫᱚ ᱦᱩᱲᱩ ᱛᱮᱫ ᱜᱮ ᱦᱩᱭᱩᱜ-ᱟ ᱟᱨᱠᱤ᱾ ᱟᱫᱚ ᱮᱴᱟᱜ ᱫᱚ ᱟᱞᱮ ᱦᱚᱸ ᱵᱤᱨ ᱫᱤᱥᱚᱢ ᱞᱮᱠᱟ ᱜᱮ ᱟᱨᱠᱤ ᱟᱫᱚ ᱩᱱᱟᱹᱜ ᱫᱚ᱾ ᱥᱩᱫᱷᱩ ᱦᱩᱲᱩ ᱛᱮᱫ ᱜᱮ ᱟᱥᱟᱲ ᱵᱚᱸᱜᱟ ᱢᱟ ᱢᱤᱫ ᱫᱷᱟᱣ ᱦᱩᱭᱩᱜ ᱠᱟᱱ ᱜᱮᱭᱟ᱾
ᱦᱮᱸ᱾
ᱟᱨ ᱥᱤᱛᱩᱝ ᱫᱤᱱ ᱫᱚ ᱠᱚᱢ ᱫᱷᱟᱨᱟ ᱦᱩᱭᱩᱜ-ᱟ ᱠᱤᱱᱛᱩ ᱮᱴᱟᱜ ᱡᱟᱸᱦᱟᱱᱟᱜ᱾ ᱢᱟᱱᱮ ᱮᱴᱟᱜ ᱡᱟᱸᱦᱟᱱᱟᱜ ᱥᱚᱵᱽᱡᱤ ᱥᱮ᱾ ᱡᱚᱸᱰᱨᱟ ᱥᱮ ᱡᱟᱦᱱᱟᱜ ᱵᱟᱝᱜᱮ ᱦᱟᱸᱜ ᱪᱟᱥ ᱞᱮᱠᱟᱱ ᱡᱤᱱᱤᱥ ᱫᱚ᱾ ᱮᱴᱟᱜᱟᱜ ᱫᱚ ᱚᱱᱠᱟ ᱫᱚ ᱵᱟᱞᱮ ᱪᱟᱥ ᱜᱮᱭᱟ ᱟᱨᱠᱤ᱾
ᱚ ᱟᱨ ᱱᱚᱠᱟ ᱟᱞᱩ ᱠᱩ ᱯᱮᱭᱟᱡᱽ ᱠᱩ᱾
ᱵᱟᱝᱟ ᱚᱱᱟ ᱠᱚᱦᱚᱸ ᱵᱟᱞᱮ ᱪᱟᱥ ᱜᱮᱭᱟ ᱟᱞᱮ ᱫᱚ ᱮᱠᱢᱟᱛᱨᱚ ᱟᱞᱮᱭᱟᱜ᱾ ᱪᱟᱥ ᱫᱚ ᱦᱩᱭᱩᱜ ᱠᱟᱱᱟ ᱦᱩᱲᱩ ᱜᱮ ᱟᱨ᱾ ᱚᱝᱠᱟ ᱫᱚ ᱪᱮᱫ ᱦᱚᱸ ᱵᱟᱞᱮ ᱪᱟᱥ ᱜᱮᱭᱟ ᱠᱟᱨᱚᱱ ᱱᱚᱛᱮ ᱚᱱᱠᱟ ᱵᱟᱭ ᱦᱩᱭᱩᱜ ᱜᱮᱭᱟ ᱛᱚ ᱠᱟᱴᱤᱡ᱾ ᱢᱟᱱᱮ ᱟᱞᱮ ᱦᱚᱸ ᱫᱷᱤᱨᱤ ᱫᱷᱤᱨᱤ ᱥᱮ ᱵᱟᱹᱞᱤ ᱵᱟᱹᱞᱤ ᱚᱛ ᱠᱟᱱ ᱛᱟᱞᱮᱭᱟ ᱛᱚ ᱾
ᱟᱪᱪᱷᱟ ᱟᱪᱪᱷᱟ ᱾
ᱛᱚ ᱟᱫᱚ ᱜᱟᱰᱟ ᱫᱷᱟᱨᱮ ᱥᱤᱛᱩᱝ ᱫᱤᱱ ᱫᱚᱞᱮ ᱪᱟᱥ ᱜᱮᱭᱟ ᱮᱠᱪᱩᱭᱮᱞᱤ ᱾ ᱱᱚᱣᱟ ᱜᱟᱰᱟ ᱫᱷᱟᱨᱮ ᱫᱷᱟᱨᱮ ᱚᱱᱟ ᱵᱟᱹᱭᱦᱟᱹᱲ ᱠᱚ ᱡᱟᱦᱟᱸ
ᱦᱳᱭ ᱦᱳᱭ ᱾
ᱜᱟᱰᱟ ᱢᱮᱱᱟᱜ ᱛᱟᱞᱮᱭᱟ ᱛᱚ ᱚᱱᱟ ᱜᱟᱰᱟ ᱫᱷᱟᱨᱮ ᱵᱟᱹᱭᱦᱟᱹᱲ ᱛᱟᱨᱯᱚᱨᱮ ᱡᱟᱦᱟᱸ ᱜᱷᱩᱴᱩ ᱢᱮᱱᱟᱜᱼᱟ ᱮᱠᱫᱚᱢ ᱚᱱᱟ ᱠᱚᱫᱚ ᱢᱤᱫ ᱵᱟᱨ ᱥᱮᱞᱚ ᱢᱮᱱᱟᱜᱼᱟ, ᱛᱚ ᱥᱮᱞᱚ ᱛᱚ ᱦᱟᱜ ᱟᱫᱚ ᱩᱱᱟᱹᱜ ᱫᱚ ᱵᱟᱹᱱᱩᱜᱼᱟ ᱠᱚᱢ ᱠᱚᱢ ᱫᱷᱟᱨᱟ ᱜᱮ ᱟᱨᱠᱤ ᱾
ᱟᱪᱪᱷᱟ ᱾
ᱟᱫᱚ ᱦᱩᱲᱩ ᱵᱟᱫ ᱠᱟᱛᱮᱫ ᱫᱚ ᱮᱴᱟᱜᱟᱜ ᱫᱚ ᱵᱟᱞᱮ ᱤᱭᱟᱹᱭ ᱜᱮᱭᱟ ᱾
ᱚ, ᱟᱨ ᱛᱟᱦᱚᱞᱮ ᱚᱱ ᱟᱫᱚ ᱛᱟᱦᱚᱞᱮ ᱱᱚᱝᱠᱟ ᱦᱩᱲᱩ ᱵᱮᱜᱚᱨ ᱱᱚᱝᱠᱟ ᱱᱩᱠᱩ ᱟᱹᱥᱩᱞ ᱡᱤᱭᱟᱹᱞᱤ ᱠᱚ ᱢᱮᱨᱚᱢ, ᱵᱷᱤᱰᱤ, ᱥᱤᱢ, ᱥᱩᱠᱨᱤ ᱠᱚ ᱱᱩᱠᱩ ᱠᱚᱫᱚ ᱚᱠᱟ ᱞᱮᱠᱟᱯᱮ ᱪᱟᱥ ᱠᱚᱜᱮᱭᱟ?
ᱦᱮᱸ ᱩᱝᱠᱩ ᱠᱚᱫᱚ ᱞᱮ ᱫᱚᱦᱚᱻ ᱵᱟᱲᱟ ᱠᱚᱜᱮᱭᱟ ᱾ ᱥᱤᱢ ᱠᱚ ᱥᱩᱠᱨᱤ ᱠᱚ ᱛᱟᱨᱯᱚᱨᱮ ᱢᱮᱨᱚᱢ ᱠᱚ ᱾ ᱱᱤᱠᱩ ᱠᱚᱜᱮ ᱞᱮ ᱫᱚᱦᱚ ᱵᱟᱲᱟ ᱠᱚᱜᱮᱭᱟ ᱡᱟᱦᱟ ᱜᱮ ᱟᱨᱠᱤ ᱚᱝᱠᱟ ᱟᱨ ᱟᱫᱟᱨᱥ ᱡᱟᱦᱟᱱᱟᱜ ᱫᱚ ᱵᱟᱝᱟ ᱾
ᱦᱳᱭ ᱦᱳᱭ, ᱦᱚᱸ ᱾